ᱦᱮᱞᱳ
ᱦᱮ ᱦᱮᱞᱳ
ᱦᱮᱞᱳ
ᱟᱸᱡᱚᱢᱚᱜ ᱠᱟᱱᱟ?
ᱦᱮᱸ ᱠᱟᱹᱴᱤᱡ ᱠᱟᱹᱴᱤᱡ ᱟᱸᱡᱚᱢᱚᱜ ᱠᱟᱱᱟ᱾
ᱟᱨ ᱱᱤᱛᱚᱜ ᱦᱚᱸᱠᱤ ᱚᱱᱠᱟ ᱰᱤᱥᱴᱟᱵᱽ ᱫᱟᱭ?
ᱵᱟᱝᱜᱮ ᱴᱷᱤᱠ ᱜᱮᱭᱟ ᱾
ᱟᱪᱪᱷᱟ
ᱤᱧᱟᱜ ᱨᱚᱲ ᱟᱡᱚᱢᱚᱜ ᱠᱟᱱᱟ?
ᱦᱮᱸ ᱟᱡᱚᱢᱚᱜ ᱠᱟᱱᱟ ᱾
ᱟᱪᱪᱷᱟ ᱟᱪᱪᱷᱟ ᱦᱮᱸ ᱛᱚ ᱡᱚᱦᱟᱨ ᱜᱮ ᱢᱟ ᱪᱮᱜ
ᱟ ᱦᱟ ᱡᱚᱦᱟᱨ ᱜᱮ ᱛᱟᱦᱚᱞᱮ ᱚ ᱪᱮᱫ ᱠᱚᱵᱮᱱ ᱪᱤᱠᱟᱹ ᱵᱟᱲᱟᱭᱟ ᱛᱮᱦᱮᱧ ᱫᱚ?
ᱛᱮᱦᱮᱧ ᱫᱚ ᱢᱟᱱᱮ ᱚᱲᱟᱜ ᱠᱚᱨᱮᱱᱟᱜ ᱟᱨᱠᱤ ᱪᱟᱥᱵᱟᱥ ᱠᱚᱜᱮ ᱠᱟᱹᱴᱤᱡ ᱯᱟᱲᱦᱟᱣ ᱦᱩᱭᱩᱜ ᱠᱟᱱᱟ ᱛᱚ ᱟᱫᱚ ᱤᱱᱟᱹᱜᱮ ᱚᱲᱟᱜ ᱠᱚᱨᱮᱱᱟᱜ ᱪᱟᱥᱵᱟᱥ ᱠᱚ ᱠᱟᱹᱴᱤᱡ ᱠᱚᱨᱟᱣ ᱵᱟᱲᱟ ᱦᱩᱭᱩᱜᱼᱟ ᱫᱟᱜ ᱡᱟᱹᱲᱤᱭ ᱫᱟᱭ ᱥᱮ ᱠᱟᱹᱴᱤᱡ
ᱚ ᱟ ᱟᱰᱤ ᱛᱟᱦᱚᱞᱮ ᱛᱮᱦᱮᱧ ᱦᱚᱸ ᱟᱯᱮ ᱥᱮᱱ ᱚᱱᱛᱮ ᱚᱱᱛᱮ ᱠᱚᱥᱮᱫ ᱫᱚ ᱫᱟᱜ ᱡᱟᱹᱲᱤᱭᱮᱫ ᱜᱮᱭᱟ?
ᱦᱮᱸ ᱫᱚᱢᱮ ᱫᱟᱜ ᱡᱟᱹᱲᱤᱭᱮᱫᱟᱭ ᱛᱮᱦᱤᱧ ᱢᱟᱱᱮ ᱧᱤᱫᱟᱹ ᱠᱷᱚᱱᱟᱜ ᱜᱮ ᱫᱚᱢᱮ ᱫᱟᱜ ᱾ ᱢᱟᱱᱮ ᱮᱠᱷᱚᱱᱚᱭ ᱫᱟᱜ ᱮᱫ ᱜᱮᱭᱟ ᱟᱨᱠᱤ ᱫᱟᱜ ᱫᱚ ᱢᱟᱱᱮ ᱮᱠᱷᱚᱱᱳ ᱟᱨᱤ ᱠᱚᱢᱟᱭ
ᱚ ᱟᱪᱪᱷᱟ
ᱦᱮ ᱟᱯᱮ ᱥᱮᱜ ᱜᱮ ᱪᱮᱫᱞᱮᱠᱟ?
ᱟᱞᱮᱥᱮᱫ ᱢᱟ ᱛᱮᱦᱮᱧ ᱫᱚ ᱟᱭᱩᱵ ᱠᱷᱚᱱᱮ ᱫᱟᱜ ᱮᱫᱟ ᱾ ᱟ ᱦᱚᱞᱟ ᱢᱟᱫᱷᱮᱨ ᱫᱚ ᱵᱟᱝ ᱫᱤᱱ ᱯᱮ ᱫᱤᱱ ᱜᱟᱱ ᱫᱚ ᱫᱟᱜ ᱵᱟᱝ ᱛᱟᱦᱮᱸ ᱠᱟᱱᱟ ᱾ ᱟᱨ ᱛᱮᱦᱮᱧ ᱫᱚ ᱡᱟᱹᱲᱤᱭᱮᱫ ᱜᱮᱭᱟᱭ ᱟᱭᱩᱵ ᱠᱷᱚᱱᱟᱜ ᱜᱮ ᱟᱞᱮ ᱥᱮᱫ ᱦᱚᱸ ᱱᱚᱝᱠᱟ ᱜᱮ ᱾
ᱚᱸ ᱢᱟᱱᱮ ᱛᱟᱦᱚᱞᱮ ᱪᱟᱥ ᱠᱚᱫᱚ ᱯᱮ ᱞᱟᱜᱟᱣ ᱟᱠᱟᱱᱟ ᱥᱮ ᱵᱟᱝ ᱜᱮ?
ᱪᱟᱥ ᱠᱚᱞᱮ ᱞᱟᱜᱟᱣ ᱟᱠᱟᱱᱟ ᱪᱟᱞᱟᱜ ᱠᱟᱱᱟ ᱾ ᱵᱟᱹᱭᱦᱟᱹᱲ ᱠᱚᱫᱚ ᱩᱞᱴᱩ ᱠᱚᱫᱚ ᱟᱹᱣᱨᱤ ᱫᱟᱜᱚᱜ ᱛᱮ ᱩᱞᱴᱩ ᱠᱚᱫᱚ ᱟᱹᱣᱨᱤ ᱞᱮ ᱨᱚᱦᱚᱭ ᱫᱟᱲᱮᱭᱟᱜᱼᱟ ᱚᱱᱠᱟ ᱫᱚ
ᱟᱪᱪᱷᱟ ᱟᱪᱪᱷᱟ ᱟᱪᱪᱷᱟ ᱦᱮᱸᱛᱚ ᱛᱟᱦᱚᱞᱮ ᱟᱯᱮ ᱥᱮᱫ ᱫᱚ ᱢᱟᱱᱮ ᱪᱮᱫ ᱠᱚ ᱢᱮᱱᱟᱜᱼᱟ ᱵᱤᱨ ᱠᱚ ᱵᱩᱨᱩ ᱠᱚ ᱱᱟᱹᱭ ᱠᱚ ᱜᱟᱰᱟ ᱠᱚ?
ᱟᱞᱮ ᱥᱮᱫ ᱫᱚ ᱵᱤᱨ ᱵᱩᱨᱩ ᱜᱮ ᱢᱮᱱᱟᱜ ᱟᱠᱟᱜᱼᱟ ᱡᱟᱹᱥᱛᱤ ᱾ ᱱᱟᱹᱭ ᱠᱚᱫᱚ ᱥᱮᱨᱚᱠᱚᱢ ᱫᱚ ᱵᱟᱹᱱᱩᱜᱼᱟ ᱾
ᱟᱪᱪᱷᱟ ᱟᱪᱪᱷᱟ ᱱᱟᱹᱭ ᱜᱮ ᱵᱟᱱᱩᱜᱼᱟ ᱵᱟᱝ
ᱵᱟᱝ
ᱛᱟᱦᱚᱞᱮ ᱢᱟᱱᱮ ᱵᱤᱨ ᱨᱮ ᱛᱟᱦᱚᱞᱮ ᱪᱮᱫ ᱢᱟᱱᱮ ᱱᱮᱛᱟᱨ ᱫᱚ ᱪᱮᱫ ᱧᱟᱢᱚᱜ ᱜᱮᱭᱟ ᱵᱤᱨ ᱨᱮ ᱵᱮᱥᱤ ᱠᱟᱭᱛᱮ ᱟᱨᱠᱤ?
ᱱᱤᱛᱚᱜ ᱫᱚ ᱥᱮᱨᱚᱠᱚᱢ ᱧᱟᱢᱚᱜᱼᱟ ᱵᱚᱞ ᱛᱮ ᱡᱚ ᱵᱤᱞᱤ ᱫᱚ ᱟᱨ ᱱᱚᱣᱟ ᱟᱨ ᱠᱩᱫᱷ ᱡᱟᱦᱟᱸ ᱠᱚ ᱞᱟᱹᱭᱮᱫᱼᱟ ᱱᱚᱣᱟ ᱧᱟᱢᱚᱜ ᱜᱮᱭᱟ ᱾ ᱟᱨ ᱟᱥᱟᱲ ᱵᱚᱸᱜᱟ ᱫᱤᱱ ᱫᱚ ᱡᱮᱦᱮᱛᱩ ᱫᱟᱜ ᱫᱟᱜ ᱴᱟᱭᱤᱢ ᱫᱚ ᱵᱮᱥᱤ ᱩᱫ ᱠᱚᱠᱚ ᱚᱢᱚᱱᱚᱜ ᱜᱮᱭᱟ ᱯᱩᱴᱠᱟᱹ ᱠᱚ
ᱟᱪᱪᱷᱟ ᱟᱪᱪᱷᱟ ᱟᱪᱪᱷᱟ ᱩᱫ ᱯᱩᱴᱠᱟᱹ ᱠᱚ ᱵᱟᱝ
ᱦᱮᱸ
ᱟᱪᱪᱷᱟ ᱳᱫ ᱯᱩᱴᱠᱟᱹ ᱫᱚ ᱢᱟᱱᱮ ᱞᱟᱹᱭᱟᱠᱚ ᱯᱩᱴ ᱫᱚᱠᱚ ᱫᱟᱹᱲ ᱵᱟᱲᱟᱭ ᱜᱮᱭᱟ ᱥᱮ ᱪᱮᱫ ᱢᱟᱱᱮ ᱵᱟᱝ ᱠᱚ ᱧᱟᱢᱚᱜ ᱜᱮᱭᱟ ᱚᱠᱟ ᱞᱮᱠᱟ ᱟᱨᱠᱤ
ᱢᱟᱱᱮ ᱚᱱᱟ ᱫᱚ ᱦᱳᱭᱛᱚ ᱢᱤᱫᱴᱟᱝ ᱵᱷᱤᱛᱤᱨ ᱨᱮᱱᱟᱜ ᱠᱟᱛᱷᱟ ᱠᱟᱱᱟ ᱨᱤᱭᱮᱞᱟᱭᱤᱥ ᱫᱚ ᱚᱱᱟ ᱫᱚ ᱵᱟᱝ ᱧᱮᱞᱚᱜ ᱜᱮᱭᱟ ᱢᱟᱱᱮ ᱠᱩ ᱫᱚ ᱟᱻ ᱚᱢᱚᱱᱚᱜ-ᱟ ᱠᱚ ᱱᱚᱝᱠᱟ ᱢᱟᱱᱮ ᱵᱮᱯᱟᱨ ᱴᱟᱜ ᱫᱚ ᱦᱳᱭᱛᱳ ᱚᱱᱟ ᱡᱟᱦᱟᱸ ᱟᱵᱤᱱ ᱵᱤᱱ ᱞᱟᱹᱭ ᱠᱮᱭᱟ ᱡᱮ ᱫᱟᱹᱲ ᱵᱟᱲᱟᱭᱟᱠᱚ ᱟᱨ ᱟᱻ ᱢᱟᱱᱮ ᱥᱟᱹᱨᱤᱱᱟᱜ ᱫᱚ ᱦᱳᱭᱛᱚ ᱵᱟᱝ ᱠᱟᱱᱟ ᱟᱨ ᱱᱚᱝᱠᱟ ᱦᱚᱸ ᱦᱳᱭᱳᱜ-ᱟ ᱦᱮᱸ ᱠᱤᱪᱷᱩ ᱡᱤᱱᱤᱥ ᱦᱳᱭᱛᱳ ᱦᱩᱭ ᱦᱚᱸ ᱫᱟᱲᱮᱭᱟᱜ-ᱟ ᱫᱟᱹᱲ ᱟᱠᱚ ᱵᱮᱯᱟᱨᱴᱟᱜ ᱦᱩᱭᱩᱜ ᱠᱟᱱᱟ ᱯᱳᱭᱞᱳ ᱫᱤᱱ ᱦᱳᱭᱛᱳ ᱡᱚᱫᱤ ᱟᱵᱤᱱ ᱚᱰᱮ ᱵᱤᱱ ᱧᱟᱢ ᱠᱮᱫᱟ ᱥᱮ ᱟᱨ ᱫᱚᱥᱟᱨ ᱫᱤᱱ ᱦᱚᱭᱛᱳ ᱚᱸᱰᱮ ᱵᱟᱹᱧ ᱧᱟᱢᱟ ᱮᱴᱟᱜ ᱡᱟᱭᱜᱟ ᱨᱮ ᱚᱢᱚᱱ ᱟᱠᱟᱱᱟ ᱦᱚᱭᱛᱚ ᱚᱱᱟ ᱡᱤᱱᱤᱥ ᱜᱮ ᱫᱟᱹᱲ ᱠᱚ ᱞᱟᱹᱭᱟ ᱟᱨ ᱚᱝᱠᱟ
ᱟᱪᱪᱷᱟ ᱟᱪᱪᱷᱟ ᱟᱹᱵᱤᱱ ᱫᱚ ᱵᱟᱝ ᱵᱤᱱ ᱪᱟᱞᱟᱣ ᱵᱟᱲᱟ ᱟᱠᱟᱱᱟ ᱯᱩᱴᱠᱟᱹ ᱦᱟᱞᱟᱝ ᱠᱚᱫᱚ ᱥᱮ
ᱟᱨ ᱪᱟᱞᱟᱣ ᱵᱟᱲᱟ ᱜᱮ ᱪᱟᱞᱟᱣ ᱟᱠᱟᱱ ᱜᱮᱭᱟᱞᱤᱧ
ᱟᱪᱪᱷᱟ ᱟᱪᱪᱷᱟ ᱟᱪᱪᱷᱟ ᱚᱱᱮ ᱪᱤᱠᱟ ᱢᱟᱱᱮ ᱪᱤᱠᱟ ᱫᱚᱢᱮ ᱠᱚ ᱧᱟᱢᱚᱜ ᱜᱮᱭᱟ ᱥᱮ ᱢᱟᱱᱮ ᱠᱚᱢ ᱯᱚᱨᱤᱢᱟᱱ ᱛᱮ ᱚᱠᱟ ᱞᱮᱠᱟ
ᱟᱨ ᱫᱚᱢᱮ ᱵᱚᱞᱛᱮ ᱫᱚ ᱯᱨᱟᱭ ᱥᱟᱵ ᱠᱟᱜ ᱵᱤᱱ ᱟᱫᱷᱟ ᱠᱤᱞᱳ ᱢᱤᱴᱟᱨ ᱠᱤᱢᱵᱟ ᱫᱩᱥᱚ ᱢᱤᱴᱟᱨ ᱜᱟᱱ ᱟᱨ ᱢᱚᱫᱽᱫᱷᱮᱨᱮ ᱠᱤᱪᱷᱩ ᱵᱤᱱ ᱧᱟᱢᱟ ᱦᱳᱭᱛᱳ ᱢᱤᱫ ᱠᱷᱟᱞᱟᱜ ᱜᱟᱱ ᱡᱚᱫᱤ ᱡᱟᱹᱥᱛᱤ ᱚᱢᱚᱱᱚᱜ-ᱟ ᱛᱟᱦᱚᱞᱮ ᱠᱷᱟᱱ ᱢᱤᱫ ᱠᱷᱟᱞᱟᱜ ᱜᱟᱱ ᱵᱮᱱ ᱧᱟᱢᱟ ᱟᱨ ᱡᱚᱫᱤ ᱠᱚᱢ ᱚᱢᱚᱱᱚᱜ-ᱟ ᱦᱳᱭᱛᱳ ᱢᱚᱬᱮ ᱛᱩᱨᱩᱭ ᱜᱚᱴᱟᱝ ᱦᱚᱸ ᱵᱤᱱ ᱧᱟᱢᱟ
ᱚᱸ ᱢᱟᱱᱮ ᱚᱠᱟ ᱞᱮᱠᱟ ᱯᱚᱨᱤᱢᱟᱱ ᱛᱮᱠᱚ ᱢᱟᱱᱮ ᱚᱢᱚᱱᱚᱜ ᱜᱮᱭᱟ ᱠᱚ ᱪᱮᱫ ᱞᱮᱠᱟ ᱢᱟᱱᱮ ᱫᱟᱜ ᱞᱮᱠᱷᱟᱱ ᱥᱮ ᱥᱤᱛᱩᱝ ᱞᱮᱠᱷᱟᱱ ᱠᱚ ᱚᱢᱚᱱᱚᱜ ᱜᱮᱭᱟ
ᱟᱻ ᱱᱩᱠᱩ ᱫᱚ ᱥᱤᱛᱩᱝ ᱞᱮᱠᱷᱟᱱ ᱫᱚ ᱵᱟᱠᱚ ᱚᱢᱚᱱᱚᱜ ᱜᱮᱭᱟ ᱫᱟᱜ ᱞᱮᱠᱷᱟᱱ ᱜᱮ ᱫᱚ ᱠᱷᱚᱱ ᱡᱚᱠᱷᱚᱱ ᱱᱚᱜ-ᱚᱭ ᱟᱥᱟᱲ ᱵᱚᱸᱜᱟ ᱫᱤᱱ ᱫᱟᱜᱟᱭ ᱛᱚ ᱠᱚᱱᱴᱤᱱᱤᱭᱟᱥᱞᱤ ᱱᱚᱜ-ᱚᱭ ᱡᱮᱢᱚᱱ ᱫᱟᱜ ᱤᱫᱤᱭᱮᱫᱟᱭ ᱾ ᱟᱨ ᱡᱩᱫᱤ ᱫᱚᱢᱮ ᱵᱟᱭ ᱫᱟᱜ ᱟᱠᱟᱛ ᱨᱮᱦᱚᱸ ᱚᱞᱯᱚ ᱚᱞᱯᱚ ᱱᱤᱢᱱᱚ ᱪᱟᱯ ᱞᱮᱠᱟ ᱚᱱᱠᱟ ᱫᱟᱜ ᱤᱫᱤᱭᱟᱭ ᱛᱚ ᱡᱟᱭᱜᱟᱴᱟᱜ ᱥᱮᱸᱛ ᱥᱮᱸᱛᱮ ᱛᱟᱦᱮᱱᱟ ᱡᱮᱦᱮ ᱛᱩ ᱫᱟᱨᱮ ᱨᱮᱱᱟᱜ ᱚᱱᱟ ᱨᱚᱦᱚᱲ ᱥᱟᱠᱟᱢ ᱠᱚ ᱧᱩᱨᱩᱜ-ᱟ ᱱᱚᱶᱟ ᱠᱚ ᱱᱤᱭᱮ ᱠᱤᱪᱷᱩ ᱥᱮᱸᱛ ᱥᱮᱸᱛᱮ ᱛᱟᱦᱮᱸᱱᱟ ᱚᱱᱟ ᱥᱮᱛᱮ ᱡᱟᱭᱜᱟ ᱠᱚᱨᱮ ᱜᱮᱠᱚ ᱚᱢᱚᱱᱚᱜ-ᱟ ᱮᱠᱪᱩᱭᱮᱞᱤ ᱫᱚ ᱾
ᱟᱪᱪᱷᱟ ᱟᱪᱪᱷᱟ ᱢᱟᱱᱮ ᱱᱚᱨᱚᱢ ᱡᱟᱭᱜᱟ ᱠᱚᱨᱮ ᱥᱮ ᱪᱮᱛ? ᱡᱟᱦᱟᱸ ᱠᱚᱨᱮ ᱢᱟᱱᱮ ᱮᱴᱟᱜ ᱫᱟᱜ ᱠᱚᱛᱮ ᱟᱯᱟᱛᱚᱛᱚ ᱱᱚᱨᱚᱢ ᱠᱚᱜ-ᱟ ᱥᱮ ᱟᱫᱚ ᱚᱱᱟ ᱢᱟᱱᱮ ᱚᱱᱠᱟᱱ ᱴᱟᱭᱤᱯ ᱡᱟᱭᱜᱟ ᱨᱮᱠᱚ ᱚᱢᱚᱱᱚᱜ ᱜᱮᱭᱟ ᱾
ᱦᱩᱸ
ᱦᱳᱭ ᱛᱟᱦᱚᱞᱮ ᱢᱟᱱᱮ ᱯᱩᱴᱠᱟᱹ ᱠᱚ ᱯᱩᱴ ᱯᱩᱴᱠᱟᱹ ᱢᱟ ᱦᱩᱭ ᱠᱟᱱᱟ ᱛᱟᱦᱚᱞᱮ ᱳᱫ ᱠᱚᱫᱚ ᱪᱮᱫ ᱪᱮᱫ ᱳᱫ ᱠᱚ ᱧᱟᱢᱚᱜ ᱜᱮᱭᱟ
ᱯᱟᱴᱠᱟ ᱳᱫ ᱟᱨ ᱛᱟᱨᱯᱚᱨᱮ ᱚᱨᱛᱳᱫ ᱳᱫ ᱟᱨ ᱟᱨᱚ ᱮᱢᱟᱱ ᱠᱚ ᱧᱩᱛᱩᱢ ᱱᱤᱭᱟᱹ ᱴᱟᱭᱤᱢ ᱫᱚ ᱟᱞᱤᱧ ᱵᱟᱹᱞᱤᱧ ᱫᱤᱥᱟᱹ ᱫᱟᱲᱮᱭᱟᱜ ᱠᱟᱱᱟ ᱾
ᱦᱮᱸ ᱛᱚ ᱦᱮᱸ ᱦᱮᱸ ᱾ ᱛᱟᱦᱚᱞᱮ ᱢᱟᱱᱮ ᱢᱟᱱᱮ ᱯᱩᱴᱠᱟᱹ ᱫᱚ ᱪᱮᱫ ᱞᱮᱠᱟ ᱵᱷᱟᱵᱽᱛᱮ ᱠᱟᱹᱴᱤᱡ ᱠᱚ ᱡᱚᱢ ᱜᱮᱭᱟ? ᱠᱟᱹᱴᱤᱡ ᱵᱤᱱ ᱞᱟᱹᱭ ᱞᱮᱠᱷᱟᱱ ᱫᱚ ᱦᱟᱭ ᱠᱚᱜ ᱫᱚ ᱠᱟᱹᱴᱤᱡ ᱢᱟᱱᱮ ᱛᱤᱱᱟᱹᱜ ᱛᱤᱱᱟᱹᱜ ᱞᱮᱠᱟᱛᱮ ᱢᱟᱱᱮ ᱡᱚᱢ ᱠᱚ ᱜᱟᱱᱚᱜᱼᱟ?
ᱟᱨ ᱯᱩᱴᱠᱟᱹ ᱫᱚ ᱩᱛᱩ ᱠᱟᱛᱮᱫ ᱦᱚᱸ ᱡᱚᱢ ᱠᱚ ᱜᱟᱱᱚᱜ ᱜᱮᱭᱟ ᱟᱨ ᱥᱳᱲᱮ ᱠᱟᱛᱮᱫ ᱦᱚᱸ ᱡᱚᱢ ᱠᱚ ᱜᱟᱱᱚᱜ ᱜᱮᱭᱟ ᱥᱮ ᱞᱮᱴᱚ ᱠᱟᱛᱮᱜ ᱦᱚᱸ ᱡᱚᱢ ᱠᱚ ᱜᱟᱱᱚᱜ ᱜᱮᱭᱟ ᱾ ᱢᱟᱱᱮ ᱪᱤᱞᱤ ᱡᱤᱞ ᱞᱮᱠᱟᱜᱮ ᱠᱤᱪᱷᱩᱴᱟ ᱦᱚᱸ ᱞᱟᱹᱭ ᱜᱟᱱᱚᱜ-ᱟ ᱾ ᱛᱚ ᱦᱮᱸ ᱱᱚᱝᱠᱟᱜᱮ ᱟᱨ ᱯᱩᱴᱠᱟᱹ ᱫᱚ ᱩᱛᱩ ᱱᱚᱝᱠᱟ ᱠᱚ ᱩᱛᱩ ᱠᱚᱣᱟ ᱢᱟᱱᱮ ᱯᱩᱴᱠᱟᱹ ᱟᱨ ᱳᱫ ᱡᱤᱱᱤᱥ ᱮᱴᱟᱜ ᱫᱚ ᱥᱤᱸᱲᱤᱡ ᱞᱮᱠᱟᱱ ᱜᱮ ᱞᱟᱹᱭ ᱜᱟᱱᱚᱜ-ᱟ ᱢᱟᱱᱮ ᱡᱟᱹᱥᱛᱤ ᱠᱟᱭᱛᱮ ᱥᱚᱣᱟ ᱩᱱᱠᱩ ᱡᱟᱹᱛ ᱫᱚ ᱾ ᱥᱚᱣᱟ ᱟᱹᱰᱤ ᱜᱮ ᱛᱟᱦᱚᱞᱮ ᱠᱷᱟᱱ ᱱᱩᱠᱩ ᱡᱩᱫᱤ ᱵᱷᱟᱜᱮ ᱴᱷᱤᱠ ᱛᱮ ᱵᱟᱵᱮᱱ ᱩᱛᱩ ᱠᱚᱣᱟ ᱛᱟᱦᱚᱞᱮ ᱢᱟᱱᱮ ᱡᱚᱢ ᱵᱟᱝ ᱯᱚᱥᱤᱵᱮᱞᱚᱜ-ᱟ ᱾
ᱢᱟᱱᱮ ᱛᱟᱦᱚᱞᱮ ᱩᱱᱠᱳ ᱦᱟᱹᱠᱳ ᱞᱮᱠᱟ ᱥᱮ ᱪᱮᱫ? ᱢᱟᱱᱮ ᱦᱠᱳ ᱡᱮᱢᱚᱱ ᱢᱟᱱᱮ ᱵᱷᱟᱜᱮ ᱞᱮᱠᱟ ᱡᱩᱫᱤ ᱵᱟᱢ ᱵᱟᱢ ᱵᱷᱟᱡᱷᱟᱭ ᱭᱟ ᱚᱱᱮ ᱵᱮᱨᱮᱞ ᱵᱮᱨᱮᱞ ᱴᱟᱭᱤᱯ ᱠᱚ ᱛᱟᱦᱮᱸᱱᱟ ᱚᱱᱠᱟ ᱴᱟᱭᱤᱯ ᱥᱮ ᱪᱮᱫ?
ᱟᱨ ᱵᱮᱨᱮᱞ ᱫᱚ ᱵᱟᱠᱚ ᱛᱟᱦᱮᱸᱱᱟ ᱠᱤᱱᱛᱩ ᱢᱟᱱᱮ ᱩᱱᱠᱩ ᱦᱚᱸ ᱦᱮᱸ ᱦᱟᱹᱠᱩ ᱥᱟᱛᱮ ᱜᱮ ᱛᱩᱞᱚᱱᱟ ᱜᱟᱱᱚᱜᱼᱟ, ᱠᱟᱨᱚᱱ ᱦᱟᱹᱠᱩ ᱡᱩᱫᱤ ᱟᱵᱚ ᱵᱷᱟᱹᱜᱤ ᱴᱷᱤᱠ ᱵᱟᱵᱚᱱ ᱵᱷᱟᱡᱟᱭ ᱭᱟ ᱛᱚ ᱡᱚᱢ ᱨᱮ ᱥᱚᱣᱟᱭ ᱩᱱᱤ ᱥᱤᱨᱤᱡᱽ ᱮ ᱥᱚᱣᱟ ᱛᱮᱢᱚᱱ ᱜᱮ ᱱᱩᱠᱩ ᱡᱤᱱᱤᱥ ᱛᱚ ᱦᱚᱭ ᱡᱩᱫᱤ ᱵᱷᱟᱜᱮ ᱴᱷᱤᱠ ᱵᱟᱵᱤᱱ ᱩᱛᱩ ᱫᱟᱲᱮᱭᱟᱠᱚᱣᱟ ᱛᱟᱦᱞᱮ ᱠᱟᱹᱡ ᱠᱚ ᱥᱚᱣᱟ ᱾
ᱚ ᱟᱪᱪᱷᱟ ᱾ ᱟᱪᱪᱷᱟ ᱢᱟᱱᱮ ᱪᱮᱫᱠᱟ ᱢᱟᱱᱮ ᱵᱤᱪᱨᱤ ᱴᱟᱭᱤᱯ ᱥᱮ ᱢᱟᱱᱮ ᱪᱮᱫᱠᱟ ᱴᱟᱭᱤᱯ ᱠᱚ ᱥᱚᱣᱟ ᱢᱟᱱᱮ ᱵᱟᱝ ᱡᱚᱢ ᱜᱟᱱ ᱞᱮᱠᱟ? ᱚᱱᱠᱟ ᱥᱮ ᱪᱮᱫ?
ᱵᱟᱝ ᱡᱚᱢ ᱜᱟᱱ ᱞᱮᱠᱟ ᱫᱚ ᱦᱳᱭᱛᱳ ᱟᱹᱰᱤ ᱵᱤᱪᱷᱨᱤ ᱫᱚ ᱵᱟᱠᱚ ᱥᱚᱣᱟ ᱱᱚᱜ ᱚᱭ ᱢᱤᱫ ᱢᱤᱫᱴᱟᱝ ᱡᱮ ᱟᱠᱚ ᱚᱱᱮ ᱳᱫ ᱟᱨ ᱯᱩᱴᱠᱟᱹ ᱨᱮᱱᱟᱜ ᱡᱮ ᱢᱤᱫᱴᱟᱝ ᱥᱚ ᱦᱤᱡᱩᱜᱼᱟ ᱢᱟᱱᱮ ᱚᱱᱟ ᱥᱚ ᱛᱮ ᱦᱳᱭᱛᱳ ᱵᱟᱵᱤᱱ ᱡᱚᱢ ᱫᱟᱲᱮᱭᱟᱜᱼᱟ। ᱢᱟᱱᱮ ᱟᱹᱞᱤᱧᱟᱜ ᱨᱤᱭᱮᱞᱟᱭᱤᱡ ᱫᱚ ᱱᱚᱝᱠᱟ ᱢᱟᱱᱮ ᱵᱤᱥᱤᱥ ᱥᱚ ᱞᱮᱱᱠᱷᱟᱱ ᱫᱚ ᱟᱹᱞᱤᱧ ᱫᱚ ᱮᱢᱱᱤ ᱛᱮᱢᱱᱤ ᱜᱮ ᱳᱫ ᱠᱚᱫᱚ ᱫᱚᱢᱮ ᱫᱚ ᱵᱟᱹᱞᱤᱧ ᱡᱚᱢ ᱫᱟᱲᱮᱭᱟᱜᱼᱟ ᱠᱟᱨᱚᱱ ᱫᱚ ᱫᱚᱢᱮ ᱥᱚ ᱧᱤᱧᱟ ᱡᱩᱫᱤ ᱠᱷᱩᱵ ᱵᱷᱟᱹᱜᱮ ᱩᱛᱩ ᱦᱩᱭᱩᱜᱼᱟ ᱛᱟᱦᱞᱮ ᱠᱷᱟᱱ ᱞᱤᱧ ᱡᱚᱢᱟ ᱵᱟᱠᱷᱟᱱ ᱫᱚ ᱵᱟᱞᱤᱧ ᱡᱚᱢ ᱜᱮᱭᱟ ᱯᱩᱴᱠᱟᱹ ᱫᱚ ᱡᱩᱫᱤᱭᱳ ᱵᱟᱝ ᱩᱱᱟᱹᱜᱴᱟ ᱵᱟᱠᱚ ᱥᱚᱣᱟ ᱳᱫ ᱫᱚ ᱟᱹᱰᱤ ᱡᱟᱹᱥᱛᱤ ᱜᱮ ᱥᱚᱣᱟ ᱾
ᱚ ᱳᱫᱽ ᱫᱚ ᱥᱮᱪᱮ ᱢᱟᱱᱮ ᱵᱟᱛᱚᱞ ᱵᱟᱛᱚᱞ ᱚᱱᱠᱟᱱ ᱴᱟᱭᱤᱯ ᱜᱮᱭᱟ ᱥᱮᱪᱮ? ᱟᱨᱠᱤ
ᱟᱨ ᱚᱱᱟ ᱵᱟᱛᱚᱞ ᱡᱤᱱᱤᱥᱴᱟᱜ ᱫᱚ ᱵᱟᱞᱤᱧ ᱟᱸᱡᱚᱢ ᱟᱠᱟᱫᱼᱟ ᱟᱫᱳ ᱦᱳᱭᱛᱳ ᱠᱤᱪᱷᱩ ᱠᱤᱪᱷᱩ ᱨᱩᱭᱟᱹ ᱦᱟᱹᱥᱩ ᱠᱚᱨᱮ ᱫᱚ ᱡᱩᱫᱤᱣ ᱵᱟ ᱵᱟᱛᱚᱞ ᱛᱟᱦᱮᱸᱱ ᱜᱮᱭᱟ ᱾
ᱠᱤᱱᱛᱩ ᱢᱟᱱᱮ ᱟᱹᱞᱤᱧ ᱫᱚ ᱦᱚᱜᱚᱭ ᱥᱚ ᱞᱤᱧᱟ ᱮ ᱡᱳᱱᱱᱳ ᱜᱮ ᱟᱹᱞᱤᱧ ᱫᱚ ᱵᱟᱞᱤᱧ ᱡᱚᱢ ᱫᱟᱲᱮᱭᱟᱜᱼᱟ ᱾
ᱟᱪᱪᱷᱟ ᱟᱪᱪᱷᱟ ᱻᱪᱷᱟ ᱻᱪᱷᱟ ᱾ ᱢᱟᱱᱮ ᱚᱱᱠᱟ ᱟᱸᱡᱚᱢ ᱵᱟᱲᱟ ᱦᱩᱭ ᱠᱟᱱᱟ ᱛᱚ ᱡᱮ ᱢᱟᱱᱮ ᱠᱟᱹᱴᱤᱡ ᱵᱟᱛᱚᱞ ᱜᱮᱭᱟ ᱯᱩᱨᱟᱹᱭ ᱟᱲᱟᱜ ᱠᱚ ᱪᱮᱫ ᱞᱮᱠᱟ ᱢᱟᱱᱮ ᱵᱟᱛᱚᱞ ᱜᱮᱭᱟ ᱥᱮ ᱯᱩᱨᱟᱹᱭ ᱟᱲᱟᱜ ᱦᱮᱸ ᱚᱱᱠᱟ ᱢᱟᱱᱮ ᱵᱮᱸᱜᱟᱲ ᱴᱟᱭᱤᱯ ᱚᱱᱠᱟᱱᱟᱜ ᱟᱨᱠᱤ ᱵᱟᱛᱚᱞ ᱴᱟᱭᱤᱯ ᱚᱱᱠᱟ᱾
ᱚ ᱚᱱᱠᱟᱱᱟᱜ ᱵᱟ ᱛᱳᱞ ᱠᱚᱫᱚ ᱵᱟᱹᱞᱤᱧ ᱟᱸᱡᱚᱢ ᱟᱠᱟᱫ-ᱟ, ᱚᱱᱠᱟ ᱯᱩᱨᱟᱹᱭ ᱟᱲᱟᱜ ᱥᱮ ᱵᱮᱸᱜᱟᱲᱫᱚ ᱵᱮᱥᱤ ᱦᱚᱲᱟᱜ ᱞᱟᱹᱜᱤᱫ ᱨᱮᱜᱮ ᱮᱱᱟᱨ ᱢᱟᱱᱮ ᱮᱞᱟᱨᱡᱤ ᱛᱟᱦᱮᱱ ᱜᱮᱭᱟ ᱟᱨ ᱛᱟᱦᱮᱱ ᱜᱮᱭᱟ᱾ ᱟ ᱱᱚᱣᱟ ᱠᱚ ᱚᱱᱠᱟᱱᱟᱜ ᱡᱤᱱᱤᱥ ᱫᱚ ᱵᱟᱹᱱᱩᱜ ᱟᱠᱟᱫᱟ ᱟᱫᱚ ᱡᱚᱫᱤ ᱦᱚᱭᱛᱳ ᱢᱤᱫ ᱵᱟᱨ ᱦᱚᱲ ᱯᱚᱠᱠᱷᱮ ᱫᱚ ᱟ ᱦᱚᱲᱢᱚ ᱨᱮᱱᱟᱜ ᱪᱮᱫ ᱞᱮᱠᱟ ᱨᱳᱜᱽ ᱵᱤᱜᱷᱤᱱ ᱚᱱᱠᱟ ᱫᱚ ᱦᱩᱭᱜᱮ ᱫᱟᱲᱮᱭᱟᱜ-ᱟ᱾
ᱦᱮᱸ ᱛᱚ ᱦᱮᱸ ᱢᱟᱱᱮ ᱚᱠᱚᱭ ᱚᱠᱟ ᱞᱮᱠᱟᱱᱟᱜ ᱢᱟᱱᱮ ᱡᱚᱛᱚ ᱦᱚᱲᱟᱜ ᱦᱚᱲᱢᱚ ᱫᱚ ᱵᱟᱝ ᱥᱚᱢᱟᱱᱟᱥᱮ ᱢᱟᱱᱮ᱾ ᱵᱟᱝ ᱥᱩᱴ ᱠᱚᱜᱮᱭᱟ ᱚᱠᱚᱭ ᱚᱠᱟᱴᱟᱜ ᱢᱟᱱᱮ ᱵᱷᱟᱜᱮ ᱵᱷᱟᱜᱮ ᱵᱩᱡᱽ ᱠᱟᱛᱮ ᱨᱮᱦᱚᱸ ᱢᱟᱱᱮ ᱦᱚᱲᱢᱚ ᱨᱮ ᱵᱟᱝ ᱥᱩᱴ ᱠᱚᱜᱮᱭᱟ᱾
ᱟ ᱦᱮᱸ ᱱᱚᱝᱠᱟᱱᱟᱜ ᱠᱟᱱᱟ ᱾
ᱦᱮᱸ ᱛᱚ ᱛᱟᱦᱞᱮ ᱢᱟᱱᱮ ᱟᱯᱮᱥᱮᱫ ᱫᱚ ᱦᱳᱲᱳ ᱨᱚᱦᱚᱭ ᱠᱚᱫᱚ ᱛᱟᱦᱞᱮ ᱢᱟᱱᱮ ᱮᱦᱚᱵ ᱠᱟᱫᱟ ᱯᱮ? ᱛᱟᱦᱚᱞᱮ ᱟᱢᱫᱚᱢ ᱪᱟᱞᱟᱜ ᱠᱟᱱᱟ ᱥᱮ ᱵᱟᱝᱜᱮ ᱦᱩᱲᱩ ᱨᱚᱦᱚᱭ ᱫᱚ?
ᱟᱹᱞᱤᱧ ᱢᱟ ᱢᱤᱫ ᱫᱤᱱ ᱞᱤᱧ ᱪᱟᱞᱟᱣ ᱞᱮᱱᱟ ᱟᱫᱚ ᱵᱟᱹᱞᱤᱧ ᱪᱟᱞᱟᱣ ᱟᱠᱟᱱᱟ᱾
ᱟᱪᱪᱷᱟ ᱟᱪᱪᱷᱟ ᱟᱪᱪᱷᱟ ᱢᱟᱱᱮ ᱦᱩᱲᱩ ᱨᱚᱦᱚᱭ ᱫᱚ ᱪᱮᱫ ᱞᱮᱠᱟ ᱢᱟᱱᱮ ᱵᱷᱟᱹᱜᱤ ᱜᱮᱭᱟ ᱥᱮ ᱠᱟᱹᱴᱤᱡ ᱠᱚᱥᱴᱚ ᱧᱚᱜ ᱜᱮᱭᱟ? ᱟᱢᱟᱜ ᱩᱭᱦᱟᱹᱨ ᱛᱮ ᱟᱨᱠᱤ ᱢᱟᱱᱮ ᱪᱮᱠᱟᱢ ᱵᱩᱡᱽ ᱜᱮᱭᱟ
ᱦᱩ ᱤᱧᱟᱹᱜ ᱦᱚᱭᱛᱟ ᱢᱟ ᱠᱚᱥᱴᱚ ᱢᱟ ᱡᱷᱚᱛᱚ ᱠᱟᱹᱢᱤ ᱨᱮᱜᱮ ᱠᱚᱥᱴᱚ ᱦᱩᱭᱩᱜ ᱜᱮᱭᱟ᱾
ᱦᱮᱸ ᱛᱚ᱾
ᱚᱱᱠᱟ ᱢᱚᱛᱚ ᱚᱱᱟ ᱦᱚᱸ ᱠᱤᱪᱷᱩᱴᱟ ᱚᱱᱠᱟ ᱜᱮ᱾
ᱦᱮᱸ ᱛᱚ ᱦᱮᱸ ᱠᱟᱹᱴᱤᱡ ᱢᱟᱱᱮ ᱠᱟᱹᱴᱤᱡ ᱠᱟᱹᱴᱤᱡ ᱢᱟᱱᱮ ᱨᱚᱦᱚᱭ ᱫᱚᱨᱠᱟᱨ ᱥᱮ ᱪᱮᱫ, ᱥᱮ ᱵᱟᱝ ᱨᱚᱦᱚᱭ ᱫᱚᱨᱠᱟᱨ?
ᱚᱵᱚᱥᱚᱭ ᱨᱚᱦᱚᱲ ᱨᱚᱦᱚᱭ ᱫᱚ ᱫᱚᱨᱠᱟᱨ ᱜᱮ ᱟᱨ ᱡᱚᱛᱚ ᱠᱟᱹᱢᱤ ᱜᱮ ᱠᱤᱪᱷᱩ ᱠᱟᱛ ᱛᱮᱜ ᱨᱮᱦᱚᱸ ᱵᱟᱰᱟᱭ ᱫᱚᱨᱠᱟᱨ ᱚᱱᱟ ᱞᱟᱹᱜᱤᱫ ᱤᱧᱟᱹᱜ ᱫᱚ ᱢᱚᱱᱮ ᱞᱟᱹᱭᱟ ᱡᱮ ᱦᱩᱲᱚ ᱨᱚᱦᱚᱭ ᱦᱚᱸ ᱚᱵᱚᱥᱳᱭ ᱠᱤᱪᱷᱩ ᱨᱮᱦᱚᱸ ᱵᱟᱰᱟᱭ ᱫᱚᱨᱠᱟᱨ
ᱟᱸᱪᱪᱷᱟ ᱟᱪᱪᱷᱟ ᱟᱪᱪᱷᱟ ᱦᱮᱸᱛᱚ ᱫᱚᱨᱠᱟᱨ ᱜᱮᱭᱟ ᱢᱟᱱᱮ ᱟᱵᱚᱣᱟᱜ ᱡᱟᱦᱟᱸ ᱠᱟᱹᱢᱤ ᱠᱚᱥᱮᱜ ᱢᱟᱱᱮ ᱚᱱᱟ ᱠᱚᱫᱚ ᱡᱷᱚᱛᱚ ᱞᱮᱠᱟᱱᱟᱜ ᱜᱮ ᱠᱚᱢ ᱠᱚᱢ ᱠᱟᱹᱴᱤᱡ ᱵᱟᱰᱟᱭ ᱫᱚᱨᱠᱟᱨ ᱵᱤᱥᱤ ᱵᱟᱝ ᱨᱮᱦᱚᱸ ᱟᱨᱠᱤ
ᱦᱮᱸ
ᱢᱟᱱᱮ ᱟᱢ ᱡᱟᱴᱩᱠᱩᱢ ᱵᱟᱲᱟᱭ ᱠᱟᱜ-ᱟ ᱥᱮ ᱤᱱᱟᱹᱜᱮ ᱢᱟᱱᱮ ᱟᱹᱰᱤ ᱱᱟᱯᱟᱭᱟ ᱟᱨᱠᱤ
ᱦᱮᱸ ᱛᱟᱨᱯᱚᱨᱮ ᱢᱟᱱᱮ ᱥᱤᱪᱩᱭᱮᱥᱟ. ᱱ ᱚᱠᱟ ᱴᱟᱭᱤᱢ ᱨᱮ ᱚᱠᱟᱴᱷᱮᱱ ᱥᱮᱱᱚᱜ-ᱟ ᱞᱮᱴ ᱛᱚ ᱵᱟᱭ ᱜᱟᱱᱚᱜ-ᱟ
ᱮ ᱵᱟᱝ ᱵᱟᱝ ᱵᱟᱝ ᱞᱟᱹᱭ ᱫᱚ ᱵᱟᱝ ᱜᱟᱱᱚᱜ-ᱟ ᱟᱨᱠᱤ ᱢᱟᱱᱮ ᱟᱢᱟᱜ ᱟᱢ ᱡᱩᱫᱤᱢ ᱵᱟᱲᱟ ᱟᱠᱟᱜ ᱛᱟᱦᱚᱞᱮ ᱟᱢᱟᱜ ᱜᱮ ᱢᱟᱱᱮ ᱱᱟᱯᱟᱭᱚᱜ-ᱟ ᱢᱟᱱᱮ ᱟᱢ ᱠᱟᱹᱢᱤ ᱫᱟᱲᱮ ᱟᱢ ᱡᱟᱦᱟᱸ ᱞᱮᱠᱟᱱᱟᱜ ᱠ.... ᱢᱟᱱᱮ ᱥᱚᱢᱚᱭ ᱨᱮᱜᱮ ᱴᱷᱤᱠ ᱜᱮᱭᱟ ᱟᱨ ᱟᱢ ᱡᱩᱫᱤ ᱵᱟᱢ ᱵᱟᱲᱟᱭ ᱟᱠᱟᱜ-ᱟ ᱛᱟᱦᱚᱞᱮ ᱢᱟᱱᱮ ᱞᱟᱹᱭᱟᱢ ᱢᱟᱱᱮ ᱮᱢᱚᱱ ᱥᱤᱪᱩᱭᱮᱥᱟᱱ ᱦᱤᱡᱩᱜ-ᱟ ᱢᱟᱱᱮ ᱚᱸᱰᱮ ᱫᱚ ᱟᱢ ᱠᱚᱨᱟᱣ ᱛᱮᱜᱮ ᱦᱩᱭᱩᱜ ᱛᱟᱢᱟ ᱟᱨ ᱟᱢ ᱚᱱᱟ ᱡᱩᱫᱤ ᱵᱟᱢ ᱢᱟᱱᱮ ᱠᱟᱹᱴᱤᱡ ᱦᱚᱞᱮ ᱡᱩᱫᱤ ᱵᱟᱢ ᱵᱟᱲᱟᱭ ᱠᱟᱜ-ᱟ ᱛᱟᱦᱚᱞᱮ ᱠᱟᱹᱴᱤᱡ ᱢᱟᱱᱮ ᱴᱟᱣᱜ ᱠᱚᱜ-ᱟ ᱥᱮ ᱠᱟᱹᱴᱤᱡ ᱟᱢ ᱡᱩᱫᱤᱢ ᱢᱟᱱᱮ ᱠᱚᱨᱟᱣ ᱞᱮᱠᱷᱟᱱ ᱵᱷᱟᱜᱮ ᱠᱚᱣᱟᱜ ᱦᱚᱭ... ᱛᱟ ᱟᱫᱚ ᱩᱱ ᱚᱱᱟᱢ ᱞᱟᱹᱭᱟ ᱟᱨ ᱵᱟᱲᱟᱭ ᱛᱟᱦᱮᱱ ᱠᱷᱟᱱ ᱫᱚ ᱱᱤᱭᱟᱹ ᱫᱚᱧ ᱵᱟᱲᱟᱭ ᱜᱤᱭᱟᱹᱧ ᱟᱨᱠᱤ ᱠᱤ ᱢᱟᱱᱮ ᱵᱮᱥᱤ ᱵᱟᱝ ᱨᱮᱦᱚ ᱠᱚᱢᱚᱞ ᱤᱧ ᱵᱟᱲᱟᱭᱟ ᱡᱟᱦᱟᱸ ᱞᱮᱠᱟ ᱛᱮᱜᱮ ᱢᱟᱱᱮ ᱯᱟᱨᱚᱢ ᱜᱟᱱᱚᱜ-ᱟ ᱚᱱᱠᱟ ᱟᱨᱠᱤ
ᱟᱸ ᱦᱮᱸ ᱚᱱᱠᱟ ᱜᱮ ᱚᱱᱟ ᱚᱱᱟ ᱠᱷᱟᱹᱛᱤᱨ ᱛᱮ ᱟᱹᱞᱤᱧᱟᱜ ᱦᱚᱸ ᱢᱚᱱᱮ ᱞᱟᱹᱭᱟ ᱠᱤᱪ ᱨᱮᱦᱚᱸ ᱵᱟᱲᱟᱭ ᱫᱚ ᱵᱟᱱᱩᱜ-ᱟ ᱟᱨ ᱠᱤᱪᱷᱩ ᱫᱩᱞᱤᱧ ᱪᱮᱫ ᱟᱠᱟᱫ ᱜᱮᱭᱟ
ᱦᱮᱸ ᱛᱚ
ᱟᱨ ᱢᱟᱱᱮ ᱛᱟᱦᱚᱞᱮ ᱟᱢ ᱟᱯᱮ ᱥᱮᱫ ᱫᱚ ᱢᱟᱱᱮ ᱛᱤᱱ ᱫᱷᱟᱣ ᱦᱚᱲᱚ ᱠᱚ ᱨᱚᱦᱚᱭᱟ ᱥᱮ ᱢᱤᱫ ᱢᱟᱱᱮ
ᱦᱮᱸ ᱟᱞᱮ ᱥᱮᱫ ᱫᱚ ᱚᱸᱻ ᱢᱤᱫ ᱫᱷᱟᱣ ᱜᱮ ᱦᱩᱲᱩ ᱫᱚ ᱠᱚ ᱨᱚᱦᱚᱭᱟ ᱵᱟᱨ ᱫᱷᱟᱣ ᱫᱚ ᱵᱟᱝ ᱡᱟᱦᱟᱸ ᱫᱷᱚᱨᱚᱱ ᱥᱤᱡᱤᱱ ᱠᱟᱱᱟ ᱥᱤᱛᱩᱝ ᱫᱤᱱ ᱠᱚ ᱨᱚᱦᱚᱭᱟ ᱚᱱᱟ ᱫᱚ ᱵᱟᱝ ᱡᱮ ᱦᱮᱛᱩ ᱟᱞᱮ ᱱᱚᱛᱮ ᱢᱟ ᱫᱟᱜ ᱨᱮᱱᱟᱜ ᱜᱮ ᱟᱹᱰᱤ ᱟᱱᱟᱴ ᱜᱮᱭᱟ ᱵᱟᱝ ᱟ ᱢᱤᱱᱤ ᱥᱮᱞᱳ ᱢᱮᱱᱟᱜᱼᱟ ᱥᱮ ᱠᱮᱱᱮᱞ ᱠᱚ ᱦᱚᱸ ᱵᱟᱞᱮ ᱧᱟᱢᱟ ᱜᱟᱰᱟ ᱠᱚ ᱦᱚᱸ ᱞᱟᱹᱴᱩ ᱜᱟᱰᱟ ᱠᱚ ᱵᱟᱹᱱᱩᱜᱼᱟ ᱥᱩᱨ ᱠᱚᱨᱮ ᱛᱟᱦᱞᱮ ᱥᱮ ᱩᱛᱩ ᱨᱚᱦᱚᱭ ᱫᱚ ᱵᱟᱝᱜᱮ ᱦᱩᱭᱩᱜ-ᱟ ᱟᱨ ᱢᱤᱫᱵᱟᱨ ᱪᱟᱹᱥᱤ ᱠᱚ ᱨᱚᱦᱚᱭᱟ ᱩᱱᱠᱩ ᱫᱚ ᱟ... ᱱᱚᱜ-ᱚᱭ ᱡᱩᱫᱤ ᱠᱳᱱᱚ ᱜᱟᱹᱰᱤᱭᱟᱹ ᱞᱟᱛᱟᱨ ᱨᱮ ᱢᱟᱨᱟᱝ ᱵᱟᱸᱫᱷ ᱧᱚᱜ ᱡᱩᱫᱤ ᱛᱟᱦᱮᱱᱟ ᱚᱱᱟ ᱞᱟᱛᱟᱨ ᱠᱚᱨᱮ ᱡᱩᱫᱤ ᱛᱟᱦᱮᱱ ᱛᱟᱠᱚᱣᱟ ᱠᱷᱮᱛ ᱠᱚ ᱩᱱᱠᱩ ᱠᱚ ᱠᱚ ᱨᱚᱦᱚᱭ ᱜᱮᱭᱟ ᱢᱤᱫ ᱵᱟᱨ ᱠᱷᱮᱛ ᱦᱩᱸ
ᱦᱮᱸ ᱛᱚ ᱢᱟᱱᱮ ᱚᱱᱠᱟ ᱡᱟᱦᱟᱸᱭᱟᱜ ᱟᱨᱠᱤ ᱢᱟᱱᱮ ᱫᱟᱜ ᱥᱩᱨ ᱨᱮ ᱢᱮᱱᱟᱜ ᱛᱟᱭᱟ ᱥᱮ ᱢᱟᱱᱮ ᱚᱱᱠᱟᱱᱟᱜ ᱢᱤᱱᱤ ᱴᱤᱱᱤ ᱠᱚ ᱫᱚ ᱵᱟᱹᱱᱩᱜᱼᱟ ᱡᱮ ᱢᱤᱱᱤ ᱠᱚ ᱥᱮᱞᱳ ᱠᱚ ᱚᱱᱠᱟᱱᱟᱜ
ᱟᱺ... ᱵᱟᱝ ᱵᱟᱝ ᱚᱝᱠᱟᱱᱟᱜ ᱢᱤᱱᱤ ᱠᱚ ᱫᱚ ᱵᱟᱹᱱᱩᱜᱼᱟ ᱢᱟᱴᱷ ᱠᱚ ᱨᱮ
ᱟᱪᱪᱷᱟ ᱟᱪᱪᱷᱟ ᱢᱟᱱᱮ ᱚᱱᱠᱟᱱᱟᱜ ᱢᱟᱱᱮ ᱥᱚᱨᱠᱟᱨᱤ ᱠᱷᱚᱱᱟᱜ ᱛᱚ ᱧᱟᱢ ᱟᱠᱟᱫᱟ ᱠᱚ ᱥᱮ ᱢᱟᱱᱮ ᱥᱩᱡᱳᱜᱽ ᱥᱩᱣᱤᱫᱟ ᱠᱟᱹᱴᱤᱡ ᱨᱮ ᱢᱟᱱᱮ ᱪᱟᱥ ᱵᱟᱲᱟ ᱞᱟᱹᱜᱤᱫ ᱛᱮ ᱥᱮ ᱚᱱᱠᱟᱱ ᱴᱟᱭᱤᱯ-ᱟᱜ ᱟᱨ ᱠᱤ ᱵᱟᱝ ᱯᱮ ᱧᱟᱢᱟ ᱟᱠᱟᱫᱟ
ᱱᱚᱛᱮ ᱢᱟ ᱵᱟᱭ ᱧᱟᱢ ᱟᱠᱟᱱᱟ ᱚᱱᱠᱟᱱᱟᱜ ᱫᱚ ᱱᱤᱛᱚᱜ ᱦᱟᱹᱵᱤᱡ ᱛᱮ
ᱟᱪᱪᱷᱟ ᱟᱪᱪᱷᱟ ᱟᱪᱪᱷᱟ ᱦᱮᱸ ᱛᱚ
ᱛᱚ ᱱᱟᱯᱟᱭ ᱜᱮ ᱛᱟᱦᱚᱞᱮ ᱢᱟ ᱟᱨ ᱛᱟᱦᱚᱞᱮ ᱢᱟᱱᱮ ᱥᱚᱵᱽᱡᱤ ᱠᱚ ᱫᱚ ᱢᱟᱱᱮ ᱪᱟᱥ ᱜᱮᱭᱟᱯᱮ ᱥᱮ ᱵᱟᱝ ᱜᱮ ᱥᱚᱵᱡᱤ ᱴᱚᱵᱡᱤ ᱠᱚ ᱢᱟᱱᱮ